ᱦᱮᱞᱳ
ᱦᱮᱞᱳ
ᱦᱮᱸ ᱦᱮᱸ ᱡᱚᱦᱟᱨ ᱜᱮ,
ᱚᱦᱳᱻᱭ ᱡᱚᱦᱟᱨ ᱜᱮ᱾
ᱚᱦᱚ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫ ᱛᱟᱦᱮᱸᱱ? ᱦᱮᱸ ᱦᱮᱸ ᱟᱸᱡᱚᱢ ᱧᱟᱢ ᱮᱫᱟ ᱞᱤᱧ, ᱟᱹᱵᱤᱱ ᱵᱤᱱ ᱟᱸᱡᱚᱢᱮᱫ ᱛᱟᱹᱞᱤᱧᱟ?
ᱮᱸ ᱦᱳᱭ ᱟᱸᱡᱽᱼᱚᱢ ᱫᱚᱞᱤᱧ ᱟᱸᱡᱽᱼᱚᱢ ᱮᱫᱟ ᱮᱱᱠᱷᱟᱱ ᱛᱚ ᱟᱹᱰᱤ ᱵᱷᱤᱛᱨᱤ ᱧᱚᱜ ᱨᱮᱞᱤᱧ ᱟᱸᱡᱽᱚ ᱢᱮᱫ ᱛᱟᱵᱤᱱᱟ, ᱠᱟᱹᱴᱤᱡ ᱮᱸᱜ, ᱩᱸᱜ, ᱦᱚᱭ,
ᱱᱮᱛᱳᱜ ᱵᱤᱱ ᱟᱸᱡᱽᱚᱢ ᱮᱫᱟ?
ᱚᱦᱳᱻᱭ ᱱᱤᱛᱚᱜ ᱞᱤᱧ ᱟᱸᱡᱽᱚᱢ ᱮᱫᱟ᱾
ᱦᱮᱸ ᱛᱮ ᱦᱮᱰᱯᱷᱳᱱ ᱜᱩᱸᱡᱟᱹᱣ ᱛᱟᱦᱮᱸ ᱠᱟᱱᱟ ᱛᱚ ᱚᱱᱟ ᱠᱷᱟᱹᱛᱤᱨ ᱛᱮ ᱦᱚᱭᱛᱚ ᱟᱥᱛᱮ ᱵᱤᱱ ᱟᱸᱡᱽᱚᱢᱮᱫ ᱛᱟᱦᱮᱸᱫ᱾
ᱚᱦᱼᱚ ᱦᱩᱭ ᱫᱟᱲᱮᱭᱟᱜᱼᱟ ᱛᱟᱦᱚᱞᱮ,
ᱦᱩᱸ,
ᱱᱚᱜᱻᱚᱭ ᱱᱟᱯᱟᱭ ᱜᱮᱭᱟᱵᱤᱱ ᱛᱚ?
ᱦᱮᱸ ᱱᱟᱯᱟᱭ ᱜᱮ ᱟᱹᱵᱤᱱ, ᱟᱹᱵᱤᱱ ᱜᱮ ᱪᱮᱫ ᱞᱮᱠᱟ?
ᱦᱳᱭ ᱟᱹᱞᱤᱧ ᱦᱩᱞᱤᱧ ᱱᱟᱯᱟᱭ ᱜᱮᱭᱟ ᱱᱤᱭᱟᱹ ᱜᱷᱟᱹᱲᱤᱡ ᱫᱚ ᱟᱨ ᱚᱲᱟᱜ ᱠᱚᱨᱮ ᱚᱱᱛᱮ ᱫᱚ ᱪᱮᱜ ᱞᱮᱠᱟ ᱢᱮᱱᱟᱜ ᱟᱠᱟᱜ ᱠᱚᱣᱟ?
ᱚᱲᱟᱜ ᱠᱚᱨᱮ ᱱᱟᱯᱟᱭ ᱵᱟᱲᱟ ᱜᱮ ᱢᱮᱱᱟᱜ ᱠᱚᱣᱟ, ᱪᱟᱥ ᱠᱟᱹᱢᱤ ᱠᱚᱨᱮ ᱠᱚ ᱞᱟᱜᱟᱣ ᱟᱠᱟᱱᱟ᱾
ᱦᱳᱭᱛᱚ ᱟᱹᱰᱤ ᱱᱟᱯᱟᱭ ᱛᱟᱦᱚᱞᱮ ᱵᱟᱝ ᱥᱮ,
ᱦᱮᱸ ᱛᱟᱦᱚᱞᱮ ᱟᱹᱵᱤᱱ ᱥᱮᱫ ᱫᱚ?
ᱟᱹᱞᱤᱧ ᱥᱮᱜ ᱱᱚᱛᱮ ᱫᱚ ᱚᱲᱟᱜ ᱦᱚᱲ ᱠᱚ ᱱᱟᱯᱟᱭ ᱜᱮ ᱢᱮᱱᱟᱜ ᱟᱠᱟᱜ ᱠᱚᱣᱟ, ᱟᱞᱮ ᱚᱝ ᱪᱮᱜ ᱠᱟ ᱵᱤᱱ ᱢᱮᱱ ᱠᱮᱜᱼᱟ ᱪᱟᱥ ᱠᱟᱹᱢᱤ ᱠᱚᱨᱮ ᱠᱚ ᱞᱟᱜᱟᱣ ᱟᱠᱟᱱᱟ, ᱚᱱᱮ ᱚᱸᱠᱟ ᱜᱮ ᱪᱟᱥ ᱠᱟᱹᱢᱤ ᱨᱮᱠᱚ ᱞᱟᱜᱟᱣ ᱟᱠᱟᱱᱟ᱾
ᱦᱚᱭ ᱱᱚᱛᱮ ᱦᱚᱸ, ᱦᱳᱭ᱾
ᱛᱟ ᱦᱚᱞᱚ ᱜᱚᱞᱯᱷᱚ ᱢᱟᱛᱚ ᱟᱹᱰᱤ ᱨᱚᱠᱚᱢ ᱜᱮᱵᱤᱱ ᱜᱚᱞᱯᱚ ᱟᱠᱟᱫ ᱜᱮᱭᱟ ᱱᱟᱹᱦ ᱛᱟ ᱞᱟ ᱟᱞᱟᱫᱟ ᱨᱚᱠᱚᱢ ᱠᱤᱪᱷᱩ ᱦᱚ ᱴᱚᱯᱤᱠ ᱡᱩᱫᱤ ᱟᱹᱵᱤᱱᱟᱜ ᱢᱮᱱᱟᱜ ᱠᱷᱟᱱ ᱫᱚ ᱞᱟᱹᱭ ᱵᱤᱱ?
ᱢᱟᱱᱮ ᱜᱚᱞᱯᱷᱚ ᱢᱟᱛᱚ ᱱᱚᱣᱟᱝ ᱠᱚ, ᱠᱚ ᱥᱚᱵ ᱫᱚᱵᱤᱱ ᱜᱚᱞᱯᱷᱚ ᱟᱠᱟᱫ ᱜᱮᱭᱟ,
ᱩᱸ ᱦᱳᱭ ᱞᱟᱹᱭ ᱵᱤᱱ?
ᱵᱟᱝᱼᱟ, ᱟᱹᱵᱤᱱ ᱞᱟᱹᱭ ᱵᱤᱱ ᱡᱩᱫᱤ ᱟᱸᱵᱤᱱᱟᱜ ᱚᱸᱠᱟᱱᱟᱜ ᱡᱩᱫᱤ ᱴᱚᱯᱤᱠ ᱡᱩᱫᱤ ᱵᱟᱠᱤ ᱢᱮᱱᱟᱜ ᱠᱷᱟᱱ ᱫᱚ
ᱟᱞᱤᱝ, ᱚᱸ ᱦᱚᱸᱭ ᱟᱹᱰᱤ ᱟᱭᱢᱟ ᱨᱚᱠᱚᱢᱟᱜ ᱜᱮᱞᱤᱧ ᱨᱚᱯᱚᱲ ᱫᱚᱞᱤᱧ ᱨᱚᱯᱚᱲ ᱟᱠᱟᱱᱟ᱾ ᱟᱫᱚᱻᱩᱸᱦ ᱡᱮᱢᱚᱱ ᱵᱟᱦᱟ ᱥᱚᱨᱦᱟᱭ ᱟᱨ ᱟᱵᱚ ᱪᱟᱥᱵᱟᱥ ᱫᱤᱠ ᱫᱤᱭᱮ, ᱱᱚᱣᱟ ᱠᱚᱫᱚᱻ ᱨᱚᱯᱚᱲ ᱠᱟᱱ ᱜᱮᱭᱟ ᱞᱤᱧ, ᱟᱫᱚ ᱦᱮᱸ ᱡᱮᱢᱚᱱ ᱚᱸᱠᱟ ᱫᱟᱸᱥᱟᱭ ᱠᱚᱱᱮ ᱚᱱᱟ ᱛᱚ ᱦᱟᱸᱜ ᱵᱟᱹᱞᱤᱝ ᱨᱚᱯᱚᱲ ᱠᱟᱱᱟ ᱚᱝᱠᱟ ᱫᱚ,
ᱟᱪᱼᱪᱷᱟ,
ᱦᱳᱭ ᱛᱟᱦᱚᱞᱮ ᱚᱱᱟ ᱫᱟᱥᱟᱸᱭ ᱱᱤᱭᱟᱹ ᱜᱮᱞᱟᱝ ᱜᱟᱞᱢᱟᱨᱟᱣᱼᱟ ᱠᱟᱹᱴᱤᱡ,
ᱴᱷᱤᱠ ᱜᱮᱭᱟ ᱴᱷᱤᱠ ᱜᱮᱭᱟ ᱢᱟ᱾
ᱦᱳᱭ
ᱛᱟᱦᱚᱞᱮ ᱞᱟᱹᱭ ᱵᱤᱱ ᱛᱟᱦᱚᱞᱮ ᱛᱟᱦᱚᱞᱮ ᱟᱹᱵᱤᱱ ᱥᱮᱫ ᱫᱟᱸᱥᱟᱭ ᱠᱚ ᱪᱮᱫ ᱞᱮᱠᱟ ᱠᱚ ᱢᱟᱱᱟᱣ ᱜᱮᱭᱟ᱾
ᱦᱳᱭ ᱦᱮᱸ ᱟᱞᱮ ᱥᱮᱫ ᱫᱚ ᱫᱟᱸᱥᱟᱭ ᱫᱚ ᱟᱹᱰᱤ ᱱᱟᱯᱟᱭ ᱜᱮᱠᱚ ᱢᱟᱱᱟᱣ ᱜᱮᱭᱟ᱾ ᱱᱚᱱᱠᱟ ᱮᱱᱮᱡ ᱥᱮᱨᱮᱧ ᱚᱱᱠᱟ ᱮᱱᱮᱡ ᱦᱚᱸᱠᱚ ᱥᱮᱱᱚᱜ ᱜᱮᱭᱟ ᱫᱤᱥᱚᱢ ᱫᱤᱥᱚᱢ ᱫᱟᱬᱟᱱ ᱟᱨᱠᱤ ᱟᱹᱰᱤ ᱱᱟᱯᱟᱭ
ᱢᱟᱱᱮ ᱛᱤᱨᱞᱟᱹ ᱦᱚᱯᱚᱸᱜ ᱟᱫᱚ ᱞᱤᱧ ᱞᱟᱹᱭ ᱮᱫᱟ ᱛᱤᱨᱞᱟᱹ ᱦᱚᱯᱚᱱ ᱥᱮ ᱠᱚᱲᱟ ᱦᱚᱯᱚᱱ ᱵᱟᱱᱟ ᱦᱚᱲ ᱜᱮ ᱠᱚ ᱪᱟᱞᱟᱜ ᱜᱮᱭᱟ᱾
ᱵᱟᱝ ᱜᱮ ᱥᱩᱫᱩ ᱠᱚᱲᱟ ᱦᱚᱯᱚᱱ ᱢᱚᱛᱚ ᱜᱮᱠᱚ ᱥᱮᱱᱚᱜ ᱜᱮᱭᱟ ᱟᱞᱮ ᱥᱮᱫ ᱫᱚ
ᱟᱪᱪᱷᱟ ᱠᱤᱪᱷᱩᱼᱠᱤᱪᱷᱩ ᱡᱟᱭᱜᱟ ᱨᱮᱛᱚ ᱞᱤᱧ ᱧᱮᱞ ᱠᱟᱫᱟ ᱡᱮ ᱛᱤᱨᱞᱟᱹ ᱦᱚᱯᱚᱱ ᱦᱚᱸ ᱟᱸ ᱨᱟᱥᱛᱟ ᱠᱚᱨᱮ ᱥᱮ ᱟᱹᱛᱩ ᱠᱚᱨᱮ ᱠᱚ ᱪᱟᱞᱟᱜ ᱜᱮᱭᱟ᱾
ᱦᱳᱭ ᱟᱹᱞᱤᱧ ᱦᱚᱸ ᱚᱱᱟ ᱫᱚᱞᱤᱧ ᱧᱮᱞ ᱟᱠᱟᱫ ᱠᱚᱣᱟ᱾ ᱮᱱᱠᱷᱟᱱ ᱫᱚ ᱟᱞᱮ ᱟᱞᱮ ᱥᱮᱫ ᱦᱚᱸ ᱦᱩᱭᱩᱜ ᱜᱮᱭᱟ ᱮᱱᱠᱷᱟᱱ ᱫᱚ ᱚᱱᱟ ᱫᱚ ᱚᱸ ᱟᱵᱚ ᱥᱚᱨᱦᱟᱭ ᱨᱮ ᱟᱵᱚ ᱥᱚᱨᱦᱟᱭ ᱯᱚᱨᱚᱵᱽ ᱡᱟᱦᱟᱸ ᱠᱚ ᱢᱮᱱᱮᱫ ᱫᱚ ᱥᱟᱲᱯᱟ ᱦᱳᱭ ᱚᱱᱟ ᱞᱤᱧ ᱧᱮᱞ ᱵᱟᱲᱟ ᱟᱠᱟᱫ ᱠᱚ ᱟᱫᱚ ᱚᱱᱠᱟ ᱫᱟᱸᱥᱟᱭ ᱮᱱᱮᱡ ᱫᱚ ᱦᱟᱸᱜ ᱵᱟᱹᱞᱤᱧ ᱧᱮᱞ ᱵᱟᱲᱟ ᱟᱠᱟᱫ ᱠᱚᱣᱟ ᱟᱵᱚ ᱛᱤᱨᱞᱟᱹ ᱦᱚᱯᱚᱱ ᱫᱚ ᱢᱟᱱᱮ ᱠᱩᱲᱤ ᱦᱚᱯᱚᱱ ᱫᱚ ᱦᱳᱭ
ᱟᱪᱪᱷᱟ
ᱦᱮᱸ ᱛᱟᱦᱚᱞᱮ ᱢᱮᱱ ᱫᱟᱹᱞᱤᱧ ᱟᱯ ᱟᱯᱮᱥᱮᱫ ᱫᱚ ᱚᱱᱠᱟ ᱫᱟᱸᱥᱟᱭ ᱦᱮᱸᱭ ᱫᱚ ᱪᱮᱫ ᱞᱮᱠᱟ ᱦᱩᱭᱩᱜ ᱜᱮᱭᱟ᱾
ᱦᱮᱸ ᱱᱚᱛᱮ ᱦᱚᱸ ᱟᱹᱰᱤ ᱱᱟᱯᱟᱭ ᱜᱮ ᱦᱩᱭᱩᱜ ᱜᱮᱭᱟ ᱠᱚᱲᱟ ᱦᱚᱯᱚᱱ ᱜᱮᱠᱚ ᱪᱟᱞᱟᱜ ᱜᱮᱭᱟ ᱛᱤᱨᱞᱟᱹ ᱦᱚᱯᱚᱱ ᱫᱚ ᱵᱟᱝᱼᱟ᱾ ᱟᱫᱚ ᱚᱝᱠᱟ ᱞᱤᱧ ᱧᱮᱞ ᱵᱟᱲᱟ ᱠᱮᱫ ᱠᱚᱛᱮ ᱟᱹᱞᱤᱧ ᱞᱤᱧ ᱠᱩᱞᱤ ᱠᱮᱫ ᱵᱤᱱᱟ ᱟᱨᱠᱤ
ᱦᱚᱸ ᱟᱹᱰᱤ ᱱᱟᱯᱟᱭ ᱠᱩᱠᱞᱤ ᱵᱤᱱ ᱫᱚᱦᱚ ᱟᱠᱟᱫ ᱛᱟᱦᱮᱸᱫᱼᱟ᱾ ᱟᱫᱚ ᱢᱮᱱ ᱫᱟᱹᱞᱤᱧ ᱡᱮ ᱟᱹᱞᱤᱧ ᱫᱚ ᱦᱟᱸᱜ ᱟᱫᱚ ᱟᱫᱚᱢᱼᱟᱫᱚᱢ ᱴᱚᱴᱷᱟ ᱨᱮᱫᱚ ᱦᱩᱭᱩᱜ ᱟᱥᱮ ᱵᱟᱸᱜᱟ ᱚᱱᱟ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ᱾ ᱟᱞᱮ ᱚᱱᱛᱮ ᱫᱚ ᱵᱟᱝ ᱦᱩᱭᱩᱜ ᱜᱮᱭᱟ᱾
ᱟᱪᱪᱷᱟ
ᱦᱳᱭ ᱟᱨ ᱚᱱᱮ ᱡᱟᱦᱟᱸ ᱞᱤᱧ ᱢᱮᱱ ᱠᱮᱜᱼᱟ ᱥᱚᱨᱦᱟᱭ ᱨᱮ ᱥᱟᱲᱯᱟ ᱮᱱᱮᱡ ᱚᱱᱟ ᱫᱚ ᱟᱸ ᱦᱩᱭᱩᱜ ᱜᱮᱭᱟ ᱟᱞᱮᱥᱮᱫ ᱦᱚᱸ ᱟᱹᱞᱤᱧ ᱦᱚᱸᱞᱤᱧ ᱥᱮᱱ ᱵᱟᱲᱟᱣ
ᱟᱪᱪᱷᱟ ᱦᱩᱸ ᱛᱟᱦᱚᱞᱮ ᱱᱤᱥᱪᱚᱭ ᱥᱮᱨᱮᱧ ᱠᱚᱦᱚᱸ ᱵᱮᱱ ᱵᱟᱰᱟᱭ ᱜᱮᱭᱟ᱾
ᱮᱸ ᱥᱮᱨᱮᱧ ᱠᱚᱫᱚ ᱦᱟᱸᱜ ᱩᱱᱟᱹᱜ ᱦᱚᱲ ᱥᱟᱛᱮᱜ ᱞᱤᱧ ᱥᱮᱱ ᱵᱟᱲᱟᱣ ᱟᱠᱟᱱᱟ ᱟᱨ ᱟᱹᱞᱤᱧ ᱢᱟ ᱵᱟᱦᱨᱮ ᱫᱤᱥᱚᱢ ᱠᱚᱨᱮ ᱞᱤᱧ ᱛᱟᱦᱮᱱᱟ ᱚᱱᱠᱟ ᱫᱚ ᱦᱮᱸ ᱟᱹᱞᱤᱧ ᱫᱩᱞᱤᱧ ᱚᱞᱚᱜ ᱠᱟᱱᱟ᱾ ᱦᱮᱸ ᱚᱱᱠᱟ ᱫᱚ ᱵᱟᱝ ᱥᱮᱱ ᱵᱟᱲᱟ ᱦᱩᱭ ᱟᱠᱟᱱᱟ᱾ ᱜᱚᱝ ᱟᱫᱚ ᱦᱟᱸᱜ ᱥᱮᱨᱮᱧ ᱠᱚᱫᱚ ᱩᱱᱟᱹᱜ ᱫᱚ ᱦᱚᱲ ᱥᱟᱛᱮᱜ ᱫᱚᱞᱤᱧ ᱫᱟᱲᱮᱭᱟᱜ ᱜᱮᱭᱟ ᱟᱨ ᱟᱹᱞᱤᱧ ᱢᱚᱛᱚ ᱫᱚ ᱦᱟᱸᱜ ᱵᱟᱹᱞᱤᱧ ᱫᱤᱥᱟᱹ ᱫᱚᱦᱚ ᱫᱟᱲᱮᱭᱟᱜᱼᱟ᱾
ᱟᱹᱰᱤ ᱱᱟᱯᱟᱭ ᱡᱮ ᱟᱹᱵᱤᱱ ᱵᱤᱱ ᱚᱞᱚᱜ ᱠᱟᱱᱟ᱾ ᱮᱠᱷᱚᱱᱚ ᱵᱤᱱ ᱚᱞᱚᱜ ᱠᱟᱱ ᱜᱮᱭᱟ ᱚᱱᱟ ᱜᱮ ᱟᱹᱰᱤ ᱱᱟᱯᱟᱭ ᱚᱞᱚᱜ ᱚᱞᱚᱜ ᱢᱚᱫᱽᱫᱷᱮ ᱨᱮᱦᱚᱸ ᱡᱟᱭᱦᱳᱠ ᱮᱱᱮᱡ ᱥᱮᱨᱮᱧ ᱠᱚᱦᱚᱸ ᱫᱚᱨᱠᱟᱨ ᱫᱚ ᱫᱚᱨᱠᱟᱨ ᱠᱟᱱᱟ ᱥᱮ ᱟᱵᱚ ᱥᱟᱱᱛᱟᱲ ᱥᱚᱢᱟᱡᱽ ᱡᱩᱫᱤ ᱦᱩᱭ ᱠᱟᱛᱮᱫ ᱡᱩᱫᱤ ᱛᱩᱢᱫᱟᱜ ᱴᱟᱢᱟᱠ ᱥᱮ ᱞᱮ ᱤᱭᱟᱹ ᱞᱮᱜᱽᱲᱟ ᱨᱩ ᱵᱟᱢ ᱵᱩᱡᱟ ᱛᱟᱦᱚᱞᱮ ᱠᱷᱟᱱ ᱫᱚ ᱟᱫᱚ ᱠᱚᱲᱟ ᱦᱚᱯᱚᱱ ᱦᱩᱭ ᱠᱟᱛᱮᱫ ᱫᱚ ᱟᱫᱚ ᱪᱮᱫ
ᱦᱳᱭ ᱟᱨᱠᱤ ᱚᱱᱟ ᱠᱚᱫᱚ ᱟᱵᱚᱣᱟᱜ ᱥᱮᱬᱟ ᱫᱚᱨᱠᱟᱨ ᱫᱚᱦᱚ ᱫᱚᱨᱠᱟᱨ ᱠᱟᱱᱟ ᱵᱟᱝ ᱥᱮ ᱟᱵᱚᱣᱟᱜ ᱥᱚᱢᱟᱡᱽ ᱨᱮᱱᱟᱜ ᱟᱵᱚᱣᱟᱜ ᱮᱱᱮᱡ ᱥᱮᱨᱮᱧ ᱟᱵᱚᱣᱟᱜ ᱠᱟᱞᱪᱟᱨ ᱚᱱᱟ ᱫᱚ ᱮᱸ ᱱᱤᱭᱟᱹ ᱢᱟᱱᱮ ᱢᱟᱲᱟᱝ ᱥᱮᱫ ᱞᱟᱦᱟ ᱤᱫᱤ ᱞᱟᱜᱟᱣ ᱵᱚᱱᱟ ᱥᱮ ᱟᱨ ᱟᱵᱚ ᱡᱩᱫᱤ ᱱᱤᱛᱚᱜ ᱵᱟᱵᱚᱱ ᱥᱮᱬᱟ ᱫᱚᱦᱚ ᱠᱟᱜᱼᱟ ᱚᱱᱟ ᱠᱚ ᱛᱟᱦᱚᱞᱮ ᱟᱵᱚᱨᱮᱱ ᱱᱟ ᱠᱷᱟᱡ ᱜᱤᱫᱟᱹᱨ ᱯᱤᱫᱟᱹᱨ ᱪᱤᱠᱟᱹ ᱛᱮᱠᱚ ᱧᱟᱢᱟ ᱵᱟᱝ ᱥᱮ?
ᱮᱠᱫᱚᱢ ᱾
ᱦᱳᱭ ᱾
ᱛᱟᱦᱞᱮ ᱚᱱᱟ ᱢᱟᱜ ᱢᱚᱬᱮ ᱮ ᱢᱟᱜ ᱢᱚᱬᱮ ᱥᱚᱨᱤ ᱢᱟᱜ ᱢᱚᱬᱮ ᱫᱚ ᱵᱟᱝ ᱮ, ᱡᱟᱦᱟᱸ ᱫᱟᱸᱥᱟᱭ ᱮᱱᱮᱡ ᱥᱮ -ᱼ ᱚᱱᱟ ᱫᱟᱸᱥᱟᱭ ᱮᱱᱮᱡ ᱨᱮ ᱪᱮᱫ ᱪᱮᱫ ᱥᱟᱯᱟᱵ ᱯᱮ ᱤᱫᱤᱜ ᱜᱮ ᱛᱟᱦᱮᱸ ᱟᱯᱮ ᱫᱤᱥᱚᱢ ᱥᱮᱫ ᱫᱚ?
ᱟᱞᱮ ᱫᱤᱥᱚᱢ ᱥᱮᱫ ᱫᱚ ᱟᱞᱤᱧ ᱡᱮᱢᱚᱱᱤᱧ ᱧᱮᱞ ᱵᱟᱲᱟ ᱟᱠᱟᱫ ᱠᱚᱣᱟ ᱡᱮᱢᱚᱱ ᱫᱟᱹᱫᱩ ᱛᱟᱠᱚ ᱵᱟᱵᱟ ᱛᱟᱠ ᱠᱟ ᱠᱩ ᱛᱟᱠᱚ ᱵᱚᱭᱦᱟ ᱵᱟᱝ ᱥᱮ ᱟᱨ ᱧᱮᱞ ᱵᱟᱲᱟ ᱠᱟᱜ ᱠᱚᱤᱱ ᱡᱮᱢᱚᱱ ᱢᱮ ᱦᱚᱛᱚᱫ ᱨᱮᱱᱟᱜ ᱡᱮᱴᱟ ᱵᱷᱩᱣᱟᱹᱝ ᱠᱚ ᱵᱮᱱᱟᱣ ᱜᱮᱭᱟ ᱦᱩᱭ ᱚᱱᱟ ᱵᱷᱩᱣᱟᱹᱝ ᱠᱚ, ᱟᱨ ᱛᱷᱟᱹᱨᱤ ᱠᱚ ᱟᱨᱚ ᱚᱱᱮ ᱚᱝᱠᱟᱱᱟᱜ ᱴᱷᱤᱞᱤ ᱨᱮ-ᱱᱟᱜ ᱠᱚ᱿ ᱪᱮᱫ ᱠᱚᱨᱮᱱᱟᱜ ᱪᱚ ᱚᱱᱠᱟ ᱠᱚ ᱵᱮᱱᱟᱣ ᱠᱟᱜᱼᱟ ᱛᱚ ᱟᱹᱰᱤ ᱢᱚᱡᱽ ᱜᱮᱠᱚ ᱥᱟᱡᱟᱣ ᱠᱟᱜᱼᱟ ᱾ ᱟᱹᱰᱤ ᱱᱟᱯᱟᱭ ᱜᱮ ᱨᱩ-ᱠᱚᱣᱟᱜ ᱧᱟᱢᱚᱜᱼᱟ᱿ ᱴᱷᱮᱡ ᱾
ᱟᱪ-ᱪᱷᱟ ᱾
ᱦᱳᱭ ᱾ ᱟᱫᱚ ᱢᱮᱱᱫᱟᱞᱤᱧ ᱡᱮ ᱛᱟᱦᱞᱮ ᱟᱹᱵᱤᱱ ᱫᱚ ᱫᱟᱸᱥᱟᱭ ᱮᱱᱮᱡ ᱠᱚᱫᱚ ᱵᱤᱱ ᱥᱮᱱ ᱵᱟᱲᱟ ᱠᱟᱱᱟ ᱥᱮ ᱵᱟᱝᱟ?
ᱪᱟᱞᱟᱣ ᱵᱟᱲᱟ ᱟᱠᱟᱱ ᱜᱮᱭᱟᱹᱧ ᱟᱫᱚ ᱡᱟᱦᱟᱸ ᱜᱚᱜᱚᱣᱟᱜ ᱤᱭᱟᱹ ᱥᱟᱹᱲᱤ ᱚᱱᱟ ᱵᱟᱸᱫᱮᱹ ᱠᱟᱛᱮᱜ ᱜᱮ ᱪᱟᱞᱟᱣ ᱜᱮ ᱦᱳᱭᱳᱜ ᱜᱮ ᱛᱟᱦᱮᱸᱜ ᱾
ᱦᱳᱭ, ᱟᱫᱚ ᱢᱮᱱᱫᱟᱞᱤᱧ ᱛᱟᱞᱦᱮ ᱟᱵᱤᱱ ᱜᱮ ᱟᱰᱤ ᱤ ᱢᱟᱱᱮ ᱢᱚᱸᱡᱽ ᱠᱷᱚᱡ ᱵᱤᱱ ᱞᱟᱹᱭ ᱫᱟᱲᱮᱭᱟᱜᱼᱟ ᱪᱮᱫ ᱠᱚᱯᱮ ᱤᱫᱤ ᱜᱮᱭᱟ ᱟᱞᱤᱧ ᱢᱟ ᱠᱩᱲᱤ ᱦᱚᱯᱚᱱ ᱦᱚᱲ? ᱟᱫᱚ ᱦᱟᱸᱜ ᱵᱟᱞᱤᱧ ᱵᱟᱲᱟᱭ ᱟᱠᱟᱫᱟ ᱾
ᱥᱮᱸᱦ-ᱮᱜ ᱾ ᱟᱫᱚ ᱤᱫᱤ ᱛᱮᱢᱟ ᱥᱮᱨᱚᱠᱚᱢ ᱡᱤᱱᱤᱥ ᱫᱚ ᱵᱟᱝ ᱡᱷᱚᱛᱚ ᱜᱮᱛᱚᱵᱤᱱ ᱞᱮᱹᱭ ᱯᱩᱨᱟᱹᱣ ᱠᱮᱫᱮᱜ ᱜᱮᱭᱟ ᱾ ᱡᱮ ᱢᱟᱱᱮ ᱦᱚᱛᱚᱫ ᱨᱮᱱᱟᱜ ᱡᱟᱦᱟᱸ ᱠᱚ ᱵᱮᱱᱟᱣ ᱠᱟᱜᱼᱟ ᱵᱷᱩᱣᱟᱹᱝ ᱚᱱᱟ ᱠᱚ ᱤ ᱤᱠ ᱜᱮᱭᱟ ᱛᱟᱨᱯᱚᱨᱮ ᱦᱳᱭᱳᱜ ᱠᱟᱱᱟ ᱛᱟᱹᱨᱤ ᱥᱚᱢᱮᱛ ᱴᱟᱹᱴᱭᱟᱹ ᱡᱟᱦᱟᱸ ᱛᱟᱦᱮᱱᱟ ᱛᱟᱨᱯᱚᱨᱮ ᱦᱳᱭᱳᱜ ᱠᱟᱱᱟ ᱛᱷᱟᱹᱨᱤ ᱥᱚᱸᱜᱮᱛᱮ ᱟᱨ ᱢᱮᱫ ᱴᱮᱱ ᱢᱟᱱᱮ ᱢᱟᱱᱮ ᱰᱟᱝ ᱞᱮᱠᱟᱱᱟᱜ ᱢᱮᱫᱴᱮᱱ ᱛᱟᱦᱮᱱ ᱜᱮᱭᱟ ᱟᱨᱠᱤ ᱠᱟᱹ ᱠᱤᱪᱷᱩᱴᱟ ᱠᱟᱹᱬᱵᱩᱝ ᱜᱮ ᱛᱟᱦᱮᱱᱟ ᱾ ᱚᱱᱟ ᱦᱚᱸᱠᱚ ᱤᱫᱤ ᱜᱮᱭᱟ ᱛᱟᱨᱯᱚᱨ ᱴᱷᱤᱞᱤ ᱨᱮᱱᱟᱜ ᱡᱟᱦᱟᱸ ᱵᱷᱩᱣᱟᱹᱝ ᱚᱱᱟ ᱦᱚᱸᱠᱚ ᱛᱳᱭᱨᱤ ᱠᱟᱛᱮ ᱠᱚ ᱤᱫᱤ ᱜᱮᱭᱟ ᱾
ᱦᱳ-ᱭ ᱾
ᱟᱫᱚ ᱚᱱᱠᱟᱜᱮ ᱡᱮ ᱡᱮᱢᱚᱱ ᱫᱚ ᱡᱟᱸᱜᱟ ᱨᱮᱱᱟᱜ ᱛᱚᱲᱟ ᱠᱚᱠᱚ ᱦᱚᱨᱚᱜ ᱤᱫᱤ ᱜᱮᱭᱟ ᱟᱨᱠᱤ ᱾ ᱚᱝᱠᱟᱜᱮ ᱾
ᱦᱳᱭ- ᱦᱳᱭ ᱾
ᱚᱱᱟ ᱠᱚ ᱥᱚᱵᱽ ᱜᱮ ᱟᱨᱠᱤ ᱾
ᱴᱷᱮᱡ ᱾
ᱛᱟᱦᱞᱮ ᱟᱹᱵᱤᱱᱟᱜ ᱚᱞᱚᱜ ᱯᱟᱲᱦᱟᱣ ᱫᱚ ᱛᱤᱱᱟᱹᱜ ᱥᱟᱺᱜᱤᱧ?
ᱪᱮᱜ ᱵᱤᱱ ᱢᱮᱱ ᱫᱟ?
ᱞᱟᱹᱭᱮᱫᱟᱞᱤᱧ ᱟᱵᱤ ᱚᱜ ᱯᱟᱲᱦ ᱫᱚ ᱛᱤᱱᱟᱹᱜ ᱥᱟᱟᱹᱜᱤᱧ᱿
ᱦᱳᱭ, ᱟᱞᱤᱧᱟᱜ ᱚᱞᱚᱜ ᱯᱟᱲᱦᱟᱜ ᱫᱚ ᱢᱤᱛᱟᱜ, ᱦᱮᱸ ᱾ ᱢᱟᱨᱟᱝ ᱵᱤᱫᱫᱟᱹᱜᱟᱲ ᱞᱤᱧ ᱚᱞᱚᱜ ᱠᱟᱱᱟ ᱾
ᱟᱪ-ᱪᱷᱟ ᱾
ᱦᱳ-ᱭ ᱾
ᱛᱚ ᱟᱹᱵᱤᱱ ᱢᱟᱱᱮ ᱮᱢ ᱮ ᱵᱤᱱ ᱠᱚᱢᱯᱞᱤᱴ ᱠᱟᱫ ᱜᱮᱭᱟ ᱥᱮ ᱮᱢᱮ ᱵᱤᱱ ᱠᱚᱨᱟᱣᱫᱟ ᱥᱮ ᱵᱤᱭᱮ ᱵᱤᱱ ᱠᱚᱨᱟᱣ ᱫᱟ᱾
ᱵᱟᱝ ᱩᱱᱟᱹᱜ ᱴᱟ ᱫᱚ ᱦᱟᱸᱜ ᱟᱹᱣᱨᱤ ᱞᱤᱧ ᱢᱟᱲᱟᱝ ᱚᱜᱼᱟ᱿
ᱚ
ᱦᱳᱭ
ᱛᱟᱦᱚᱞᱮ ᱪᱮᱫ ᱢᱟᱱᱮ ᱱᱚᱝᱠᱟ ᱢᱟᱫᱽᱫᱷᱚᱢᱤᱠ ᱮᱭᱤᱪ ᱮᱥ ᱚᱠᱟᱴᱟᱜ᱾
ᱵᱟᱝᱜᱮ ᱚᱱᱟ ᱠᱷᱚᱱᱟᱜ ᱫᱚ ᱪᱮᱛᱟᱱ ᱧᱚᱜ ᱜᱮ ᱦᱚᱜ ᱚᱭ ᱢᱟᱨᱟᱝ ᱵᱤᱫᱽᱫᱟᱹᱜᱟᱲ ᱞᱤᱧ ᱚᱞᱚᱜ ᱠᱟᱱᱟ ᱵᱟᱵᱤᱱ ᱵᱩᱡ ᱫᱟᱲᱮᱭᱟᱜ ᱠᱟᱱᱟ ᱠᱟᱱᱟ ᱪᱮᱫ ᱞᱤᱧ ᱢᱮᱱ ᱦᱚᱪᱚᱭᱮᱫᱟ ᱠᱚᱞᱮᱡᱽ ᱨᱮᱞᱤᱧ ᱚᱞᱚᱜ ᱠᱟᱱᱟ᱾
ᱟᱪᱪᱷᱟ ᱟᱪᱪᱷᱟ ᱪᱷᱟ ᱟᱹᱰᱤ ᱱᱟᱯᱟᱭ ᱪᱮᱫ ᱠᱚᱞᱮᱡᱽ ᱨᱮᱵᱤᱱ ᱚᱞᱚᱜ ᱠᱟᱱᱟ?
ᱢᱟᱱᱮ ᱪᱮᱫ ᱛᱮᱵᱤᱱ ᱛᱟᱦᱚᱞᱮ ᱵᱤᱱ ᱚᱱᱟᱥᱮᱫ ᱜᱮᱭᱟ?
ᱩ ᱟ. ᱞᱤᱧ
ᱦᱮᱸ᱾
ᱡᱤᱭᱳᱜᱨᱟᱯᱷᱤ ᱛᱮ᱾
ᱟᱹᱰᱤ ᱱᱟᱯᱟᱭ᱾
ᱦᱳᱭ ᱟᱫᱚ ᱢᱮᱱᱫᱟᱞᱤᱧ ᱡᱮ ᱦᱚᱜᱼᱚᱭ ᱮᱼᱼ ᱡᱟᱭᱦᱟᱸ ᱞᱟᱝ ᱞᱟᱹᱭᱮᱫ ᱛᱟᱦᱮᱸᱫ ᱟ ᱡᱮᱢᱚᱱ ᱫᱟᱸᱥᱟᱭ ᱱᱤᱭᱮ᱾ ᱟᱨ ᱟᱹᱞᱤᱧᱟᱜ ᱠᱟᱹᱴᱤᱡ ᱠᱩᱠᱞᱤ ᱢᱮᱱᱟᱜ ᱠᱟᱫᱟ᱾ ᱦᱚᱜ ᱚᱭ ᱡᱮ ᱫᱟᱸᱥᱟᱭ ᱫᱟᱬᱟᱱ ᱵᱤᱱ ᱥᱮᱱ ᱠᱟᱱᱟ᱾ ᱟ ᱫᱟᱸᱥᱟᱭ ᱫᱟᱬᱟᱱ ᱫᱚ ᱪᱮᱫᱟᱜ ᱠᱚ ᱥᱮᱱᱚᱜ ᱜᱮᱭᱟ? ᱚᱱᱟ ᱵᱤᱱ ᱞᱟᱹᱭ ᱫᱟᱲᱮᱭᱟᱜ ᱡᱟᱦᱟᱱᱟᱜ?
ᱦᱮᱸ ᱦᱮᱸ ᱫᱟᱸ ᱫᱟᱸᱥᱟᱭ ᱫᱟᱬᱟᱱ ᱫᱚ ᱱᱤᱭᱟᱹ ᱠᱷᱟᱹᱛᱤᱨ ᱜᱮᱠᱚ ᱪᱟᱜᱼᱟ ᱡᱟᱦᱟᱸ ᱟᱵᱚᱨᱮᱱ ᱜᱩᱨᱩ ᱵᱚᱱ ᱟᱬᱜᱚ ᱠᱚ ᱜᱮᱭᱟ ᱥᱮ᱾
ᱦᱳᱭ᱾
ᱟᱵᱚ ᱩᱱᱠᱩ ᱠᱷᱟᱹᱛᱤᱨᱛᱮ ᱡᱟᱦᱟᱸ ᱢᱟᱱᱮ ᱢᱤᱫ ᱴᱩᱠᱩᱱ ᱡᱟᱦᱟᱱ ᱪᱮ ᱡᱟᱦᱟᱸ ᱛᱤᱱ ᱴᱩᱠᱩᱱᱜᱮᱼᱼ ᱪᱟᱣᱞᱮ ᱠᱚ ᱮᱢᱚᱜᱼᱟ ᱥᱮ ᱯᱚᱭᱥᱟ ᱠᱚ ᱮᱢᱚᱜ ᱜᱮᱭᱟ᱾ ᱚᱱᱟᱜᱮ ᱟᱛᱳ ᱨᱮᱵᱚᱱ ᱡᱚᱢ ᱵᱷᱟᱜᱟᱼ ᱵᱷᱟᱜᱤᱭᱟᱵᱚᱱ ᱟᱨᱠᱤ᱾
ᱚ ᱵ. ᱢᱟᱪᱪᱷᱟ
ᱢᱮᱱ ᱫᱟᱞᱤᱧ ᱡᱮ ᱦᱚᱜ ᱚᱱᱟ ᱦᱟᱹᱚᱛᱤᱨ ᱛᱮᱜ ᱢᱮᱱ ᱫᱟ. ᱞᱤᱧ ᱡᱮ ᱦᱚᱜ ᱱᱚᱣᱟ ᱠᱷᱟᱛᱤᱨ ᱠᱚ ᱥᱮᱱᱚᱜ ᱜᱮᱭᱟ ᱥᱮ ᱟᱨᱦᱚᱸ ᱮᱴᱟᱜ ᱟᱜ ᱨᱤᱡᱤᱱ ᱢᱮᱱᱟᱜ ᱠᱟᱫᱟ ᱱᱚᱣᱟ ᱨᱮᱱᱟᱜ?
ᱦᱩᱸ ᱟᱨᱚ ᱛᱟᱦᱮᱸ ᱫᱟᱲᱮᱭᱟᱜᱼᱟ ᱦᱚᱭᱛᱳ ᱟᱹᱞᱤᱧ ᱡᱷᱚᱛᱚ ᱠᱤᱪᱷᱩ ᱛᱚ ᱟᱨ ᱵᱟᱹᱞᱤᱧ ᱵᱩᱡᱽᱱᱟ ᱥᱮ᱾ ᱟᱹᱞᱤᱧ ᱦᱚᱸ ᱚᱞᱚᱜ ᱟᱱ ᱜᱤᱫᱽᱨᱟᱹ ᱜᱮ ᱠᱟᱱᱟᱞᱤᱧ᱾ ᱟᱫᱚ ᱡᱷᱚᱛᱚ ᱠᱤᱪᱷᱩ ᱠᱤᱞᱤᱧ ᱵᱩᱪᱟ ᱟ ᱟᱹᱛᱩ ᱫᱤᱥᱚᱢ ᱨᱮᱦᱚᱸ ᱡᱩᱫᱤᱼᱼ ᱡᱩᱫᱤ ᱜᱮᱞᱤᱧ ᱛᱟᱦᱮᱸ ᱠᱚᱜᱼᱟ ᱛᱟᱦᱮᱸ ᱫᱚᱞᱤᱧ ᱛᱟᱦᱮᱱ ᱜᱮᱭᱟ᱾ ᱟ ᱴᱩᱠ ᱴᱟᱠ ᱟᱨᱠᱤ ᱵᱟᱭᱨᱮ ᱨᱮᱜᱮᱞᱤᱧ ᱛᱟᱦᱮᱱ ᱜᱮᱭᱟ ᱚᱱᱟ ᱠᱷᱟᱹᱛᱤᱨ ᱛᱮ ᱟᱹᱞᱤᱧᱼᱼ ᱯᱩᱨᱟᱹᱴᱟ ᱫᱚ ᱵᱟᱹᱞᱤᱧ ᱵᱩᱫᱟ ᱡᱩᱫᱤ ᱟᱹᱵᱤᱱ ᱵᱤᱱ ᱵᱩᱡᱽ ᱠᱷᱟᱱ ᱛᱟᱦᱚᱞᱮ ᱟᱹᱵᱤᱱ ᱜᱮ ᱢᱟ ᱞᱟᱹᱭᱵᱤᱱ᱾
ᱦᱳᱭ ᱟᱹᱞᱤᱧᱟᱜ ᱟᱹᱞᱤᱧᱟᱜ ᱦᱚᱸ ᱟᱸᱡᱚᱢ ᱠᱟᱛᱷᱟ ᱠᱟᱱᱟ ᱟᱨᱠᱤ᱾ ᱟᱹᱞᱤᱧ ᱫᱚᱞᱤᱧ ᱟᱸᱡᱚᱢ ᱵᱟᱲᱟ ᱠᱟᱫᱟ ᱥᱮ ᱪᱮᱫ ᱦᱚᱜ ᱚᱭ ᱡᱮ ᱟᱵᱚᱨᱮᱱᱼᱼ ᱢᱟᱲᱟᱝ ᱟᱨᱠᱤ ᱦᱚᱜᱼᱚᱭ ᱦᱩᱫᱩᱨᱼᱫᱩᱨᱜᱟᱹᱭ ᱛᱟᱦᱮᱸ ᱠᱟᱱᱟᱭ ᱥᱮ ᱪᱮᱫ? ᱚᱱᱠᱟ ᱞᱤᱧ ᱟᱸᱡᱚᱢ ᱵᱟᱲᱟ ᱠᱟᱫᱟ ᱦᱳᱭ ᱩᱱᱤ ᱦᱩᱫᱩᱲ ᱫᱩᱨᱜᱟᱹ ᱟᱜ ᱫᱚ ᱟᱹᱰᱤ ᱟᱭᱢᱟ ᱜᱟᱱᱼᱼ ᱫᱟᱲᱮ ᱛᱟᱦᱮᱸ ᱠᱟᱱ ᱛᱟᱭᱟ ᱵᱚᱸᱜᱟ ᱵᱩᱨᱩ ᱴᱷᱮᱱ ᱠᱷᱚᱱᱟᱜ ᱮ ᱧᱟᱢ ᱠᱟᱫ ᱛᱟᱦᱮᱸ ᱫᱟᱲᱮ᱾ ᱟᱫᱚ ᱩᱱᱤ ᱨᱮᱱ ᱡᱮᱢᱚᱱ ᱱᱚᱜ ᱚᱭ ᱚᱥᱩᱨ ᱠᱚ ᱢᱮᱛᱟ ᱠᱚ ᱠᱟᱱᱟ ᱟᱫᱚ ᱦᱳᱭ ᱩᱱᱠᱩ ᱫᱚ ᱩᱱᱤ ᱨᱮᱱ ᱵᱟᱭᱨᱤ ᱠᱚ ᱛᱤᱸᱜᱩ ᱞᱮᱱᱟ ᱟᱨᱠᱤ ᱦᱤᱝᱥᱟᱭ ᱛᱟᱦᱮᱸᱜ ᱠᱚ᱾ ᱟᱫᱚ ᱩᱱᱤ ᱢᱟᱱᱮ ᱩᱱᱤᱭᱟᱜ ᱫᱚ ᱟᱹᱰᱤ ᱮᱢᱚᱱ ᱫᱟᱲᱮ ᱛᱟᱦᱮᱸ ᱠᱟᱱ ᱛᱟᱭᱟ ᱡᱟᱦᱟᱸ ᱫᱚ᱾ ᱩᱱᱤᱭᱟᱜ ᱢᱟᱱᱮ ᱢᱤᱫ ᱫᱷᱟᱣ ᱜᱟᱨᱡᱟᱣ ᱛᱮ ᱥᱚᱨᱚᱜ ᱯᱩᱨᱤ ᱯᱟ ᱛᱟᱞᱯᱩᱨᱤ ᱢᱚᱧᱪᱚᱯᱩᱨᱤ ᱜᱚᱴᱟ ᱛᱷᱟᱨ ᱛᱷᱟᱨᱟᱜ ᱛᱟᱦᱮᱸᱜ ᱚᱱᱮ ᱚᱱᱠᱟ᱾
ᱟᱪᱪᱷᱟ ᱟᱪᱪᱷᱟ᱾
ᱜᱟᱱ ᱫᱟᱲᱮ ᱛᱟᱦᱮᱸ ᱠᱟᱱ ᱛᱟᱭ ᱦᱳᱭ᱾ ᱟᱫᱚ ᱚᱱᱟ ᱦᱟᱵᱤᱡ ᱛᱮᱜᱮ ᱚᱱᱠᱟ ᱵᱟᱭᱨᱤ ᱠᱚ ᱢᱟᱱᱮ ᱩᱱᱤ ᱠᱚ ᱜᱚᱡ ᱠᱮᱫᱮᱭᱟ ᱩᱱᱠᱩ ᱩᱥᱩᱨ ᱟᱨᱠᱤ᱾ ᱟᱫᱚ ᱠᱚ ᱢᱮᱱᱟ ᱥᱮ ᱪᱮᱫ ᱟᱞᱤᱧ ᱞᱤᱧ ᱟᱸᱡᱚᱢ ᱟᱠᱟᱫᱟ ᱚᱱᱟ ᱡᱮ ᱩᱥᱩᱨ ᱩᱥᱩᱨ ᱴᱷᱮᱱ ᱜᱚᱡ ᱪᱚᱭᱱᱟ ᱚᱪᱚᱭᱮᱱᱟ᱾ ᱛᱳ ᱡᱟᱦᱟᱸᱭ ᱟᱨᱠᱤ ᱩᱥᱩᱨ ᱟᱹᱰᱤ ᱟᱭᱢᱟ ᱜᱮᱠᱚ ᱛᱟᱦᱮᱸ ᱠᱟᱱᱟ᱾ ᱮᱱᱠᱷᱟᱱ ᱫᱚ ᱡᱟᱦᱟᱸᱭ ᱜᱳ ᱜᱳᱡ ᱟᱭ ᱜᱚᱡ ᱞᱮᱫᱮᱭᱟᱭ ᱩᱱᱤᱼᱼ ᱩᱱᱤ ᱫᱚ ᱢᱤᱫᱴᱤᱡ ᱠᱩᱲᱤ ᱦᱚᱯᱚᱱᱮ ᱛᱟᱦᱮᱸ ᱠᱟᱱᱟᱭ ᱦᱳᱭ᱾ ᱟᱫᱚ ᱟᱸᱡᱚᱢ ᱠᱟᱫᱟᱞᱤᱧ ᱥᱮ ᱪᱮᱫ ᱚᱱᱠᱟ ᱩᱱᱤ ᱠᱚ ᱜᱚᱡ ᱞᱮᱫᱮ ᱦᱚᱛᱮᱜ ᱛᱮᱜᱮ ᱮ ᱚᱝᱠᱟ ᱫᱤᱥᱚᱢ ᱫᱟᱬᱟᱱ ᱩᱱᱤ ᱨᱮᱱ ᱵᱟᱭᱨᱤ ᱯᱟᱸᱡᱟ ᱠᱚ ᱥᱮᱱᱚᱜᱼᱟ ᱟᱨᱠᱤ, ᱚᱱᱟ ᱦᱚᱛᱮᱜ ᱛᱮᱜᱮᱼᱼ ᱦᱚᱸᱜᱼᱚᱭ ᱡᱮ ᱟᱵᱚ ᱵᱷᱩᱣᱟᱹᱝ ᱠᱚᱠᱚ ᱤᱫᱤ ᱜᱮᱭᱟ ᱟᱞᱤᱧ ᱫᱚᱞᱤᱧ ᱟᱸᱡᱚᱢ ᱠᱟᱫᱟ ᱱᱚᱭ ᱵᱷᱩᱟᱹᱝ ᱵᱷᱤᱛᱨᱤ ᱨᱮ ᱡᱮᱢᱚᱱ ᱚᱱᱮ ᱦᱚᱛᱚᱫ ᱨᱮᱱᱟᱜ ᱠᱚ ᱡᱩᱛ ᱜᱮᱭᱟ ᱥᱮ ᱚᱱᱟ ᱨᱮᱼᱼ ᱫᱚ ᱡᱮᱢᱚᱱ ᱥᱟᱨ ᱠᱚᱠᱚ ᱩᱠᱩ ᱠᱟᱜᱼᱟ ᱟᱨ ᱮᱸ ᱚᱱᱮ ᱡᱮᱢᱚᱱᱼᱼ ᱛᱟᱨ ᱢᱮᱫᱢᱮᱡ ᱵᱟᱵᱮᱨ ᱛᱮ ᱚᱱᱤ ᱪᱮᱫ ᱢᱟᱱᱮ ᱟᱸᱜ ᱞᱮ ᱵᱟᱝᱠᱚ ᱡᱩᱛ ᱠᱟᱜᱼᱟ ᱦᱳᱭ ᱦᱳᱭ ᱟᱹᱞᱤᱧ ᱫᱚᱞᱤᱧ ᱵᱟᱲᱟᱭᱟ ᱩᱝᱠᱩ ᱩᱱᱤ ᱨᱮᱱ ᱵᱟᱭᱨᱤ ᱯᱟᱸᱡᱟ ᱜᱮ ᱠᱚ ᱚᱱᱠᱟ ᱫᱤᱥᱚᱢ ᱫᱤᱥᱚᱢ ᱫᱟᱬᱟᱱᱼ ᱠᱚ ᱥᱮᱱᱚᱜ ᱜᱮᱭᱟ ᱚᱱᱠᱟ ᱞᱮᱧ ᱟᱸᱡᱚᱢ ᱠᱟᱜᱼᱟ ᱦᱳᱭ
ᱡᱟᱭᱦᱳᱠ ᱟᱸᱡᱚᱢ ᱠᱟᱛᱮᱫ ᱟᱹᱞᱤᱧ ᱦᱚᱸᱞᱤᱧ ᱡᱟᱦᱟᱸᱭ ᱜᱮᱞᱤᱧ ᱥᱤᱠᱷᱱᱟᱹᱛ ᱞᱤᱧ ᱧᱟᱢ ᱠᱮᱫᱟ ᱡᱮ ᱱᱚᱝᱠᱟ ᱠᱟᱛᱮᱫ ᱛᱟ ᱟᱹᱞᱤᱧᱟᱜ ᱢᱮᱫᱴᱮᱡ ᱠᱩᱠᱞᱤ ᱛᱟᱦᱮᱸᱠᱟᱱᱟ᱾
ᱦᱳᱭ ᱞᱟᱹᱭ ᱵᱤᱱ
ᱞᱟᱹᱭ ᱫᱟᱞᱤᱧ ᱛᱟᱦᱞᱮ ᱦᱩᱫᱩᱲ ᱫᱩᱨᱜᱟᱹ ᱫᱚ ᱚᱠᱚᱭ ᱟᱡ ᱡᱟᱶᱟᱭ ᱫᱚᱭ ᱛᱟᱦᱮᱸ ᱠᱟᱱᱟ?
ᱦᱩᱫᱩᱲ ᱫᱩᱨᱜᱟᱹ ᱫᱚ ᱢᱮᱫᱴᱮᱡ ᱠᱚᱲᱟ ᱜᱤᱫᱽᱨᱟᱹᱭ ᱛᱟᱦᱮᱸ ᱠᱟᱱᱟᱭ
ᱦᱮᱸ ᱛᱳ ᱚᱱᱟ ᱠᱷᱟᱹᱛᱤᱨ ᱛᱮᱜᱮ ᱛᱚᱞᱤᱧ ᱠᱩᱞᱤᱭᱮᱫ ᱵᱤᱱᱟ ᱡᱮ ᱚᱠᱚᱭ ᱟᱡ ᱡᱟᱶᱟᱭ ᱠᱟᱱᱟᱭ ᱩᱱᱤ ᱫᱚ?
ᱟᱭᱮᱜ ᱟᱡ ᱡᱟᱸᱣᱟᱭ
ᱦᱮᱸ
ᱩᱱᱤ ᱨᱮᱱ ᱟᱡ ᱢᱮᱱᱫᱟᱞᱤᱧ ᱡᱮ ᱩᱱᱤ ᱫᱚ ᱢᱤᱜᱴᱤᱡ ᱦᱩᱫᱩᱲ ᱫᱩᱨᱜᱟᱹᱫᱚ ᱢᱤᱴᱤᱡ ᱠᱚᱲᱟ ᱦᱚᱯᱚᱱ ᱮ ᱛᱟᱦᱮᱸ ᱠᱟᱱᱟ ᱩᱱᱤ
ᱦᱮᱸ ᱛᱳ ᱦᱮᱸ ᱦᱮᱸ ᱟᱫᱚ ᱢᱟᱱᱮ ᱩᱱᱤᱭᱤᱜ ᱵᱟᱹᱦᱩ ᱫᱚ ᱟᱫᱚ ᱚᱠᱚᱭᱮ ᱛᱟᱦᱮᱸ ᱠᱟᱱᱟ?
ᱚᱸ ᱟᱪᱪᱷᱟ ᱟᱹᱰᱤ ᱱᱟᱯᱟᱭ ᱠᱩᱠᱞᱤ ᱵᱤᱱ ᱛᱮᱭᱟᱨ ᱠᱟᱜᱼᱟ ᱩᱱᱤ ᱨᱮᱱᱼᱼ ᱵᱟᱹᱦᱩ ᱵᱚᱞᱛᱮ ᱫᱚ ᱟᱹᱞᱤᱧ ᱫᱚ ᱵᱟᱹᱞᱤᱧ ᱵᱟᱲᱟᱭᱟ ᱦᱟᱸᱜ ᱚᱝᱠᱟ ᱫᱚ ᱵᱟᱹᱦᱩ ᱛᱟᱦᱮᱸ ᱠᱟᱱᱼᱼ ᱛᱟᱭᱟ ᱥᱮ ᱵᱟᱝᱼᱟ ᱚᱱᱟ ᱦᱚᱸ ᱵᱟᱹᱞᱤᱧ ᱵᱟᱲᱟᱭᱟ
ᱠᱤᱱᱛᱩ ᱟᱹᱞᱤᱧ ᱫᱚᱞᱤᱧ ᱟᱸᱡᱚᱢ ᱵᱤᱱ ᱟᱪᱪᱷᱟ ᱦᱳᱭᱛᱳ ᱚᱱᱟᱞᱤᱧ ᱠᱩᱞᱤ ᱠᱮᱫ ᱵᱤᱱᱟ ᱱᱤᱥᱪᱳᱭ ᱟᱹᱞᱤᱧ ᱦᱚᱞᱳ ᱠᱟᱹᱴᱤᱡ ᱠᱟᱹᱴᱤᱡ ᱫᱚᱞᱤᱧ ᱵᱩᱡᱽ ᱛᱮᱜᱮᱞᱤᱧ ᱠᱩᱞ ᱠᱮᱫ ᱵᱤᱱᱟ᱾
ᱦᱳᱭ
ᱟᱫᱚ ᱦᱩᱫᱩᱲ ᱫᱩᱨᱜᱟᱹ ᱫᱚ ᱦᱮᱸ ᱦᱩᱫᱩᱲ ᱫᱩᱨᱜᱟᱹ ᱫᱚ ᱱᱩᱭ ᱜᱮᱠᱚ ᱢᱮᱛᱟᱭᱟᱼᱼ ᱡᱟᱦᱟᱸᱭ ᱫᱚ ᱫᱩᱨᱜᱟᱹᱭ ᱟᱨᱠᱤ ᱟᱡ ᱡᱟᱶᱟᱭᱮ ᱛᱟᱦᱮᱸ ᱠᱟᱱᱟ ᱞᱟᱹᱭᱟᱠᱚ ᱟᱹᱞᱤᱧ ᱫᱚ ᱵᱟᱹᱞᱤᱧ ᱵᱩᱡᱟ ᱠᱤᱱᱛᱩ ᱥᱚᱼᱼ ᱴᱷᱤᱠ ᱵᱷᱟᱵᱮ ᱫᱚ ᱡᱮ ᱡᱮ ᱟᱹᱵᱤᱱ ᱦᱚᱸ ᱡᱟᱦᱟᱸ ᱡᱟᱸᱦᱟ ᱵᱤᱱ ᱞᱟᱹᱭᱼᱼ ᱠᱮᱫᱟ ᱡᱷᱚᱛᱚ ᱡᱮ ᱥᱟᱹᱨᱤ ᱠᱟᱛᱷᱟ ᱚᱱᱟ ᱫᱚ ᱟᱹᱞᱤᱧ ᱦᱚᱸ ᱵᱟᱹᱞᱤᱧ ᱵᱩᱡᱟ ᱥᱮ ᱟᱹᱵᱤᱱᱼᱼ ᱵᱟᱹᱵᱤᱱ ᱵᱩᱡᱟ ᱚᱱᱟ ᱫᱚ ᱞᱟᱹᱭᱟᱱ ᱠᱟᱛᱷᱟ ᱦᱮᱸ